ᱛᱟᱞᱮ ᱛᱷᱮᱱᱟᱜ ᱴᱚᱯ ᱴᱚᱯᱤᱠ ᱪᱮᱜ ᱤᱫᱤ ᱠᱟᱛᱮ ᱨᱚᱲ ᱞᱮᱠᱷᱟᱱ ᱱᱟᱯᱟᱭᱚᱜᱼᱟ ᱾
ᱟᱨ ᱴᱚᱯᱤᱠ ᱚᱱᱠᱟ ᱢᱮᱱᱞᱮᱠᱷᱟᱱ ᱴᱚᱯᱤᱠ ᱫᱚ ᱞᱟᱹᱭ ᱜᱟᱱᱚᱜᱼᱟ ᱱᱚᱣᱟ ᱟᱵᱚᱣᱟᱜ ᱥᱟᱶᱛᱟ ᱨᱮᱱᱟᱜ ᱡᱟᱦᱟᱸ ᱟᱹᱨᱤᱪᱟᱹᱞᱤ ᱥᱮ ᱞᱟᱭᱼᱞᱟᱠᱪᱟᱨ ᱠᱚ ᱢᱮᱱᱟᱜᱼᱟ ᱾ ᱱᱚᱣᱟ ᱠᱚ ᱤᱫᱤ ᱠᱟᱛᱮ ᱞᱟᱝ ᱨᱚᱯᱚᱲ ᱞᱮᱱᱠᱷᱟᱱ ᱱᱟᱯᱟᱭ ᱠᱚᱜᱼᱟ ᱤᱧᱟᱹᱜ ᱢᱚᱱᱮ ᱛᱮᱫᱚ ᱟᱫᱚ ᱟᱢ ᱪᱮᱫ ᱞᱮᱠᱟᱢ ᱞᱟᱹᱭᱫᱟ ᱞᱟᱹᱭ ᱛᱟᱞᱟᱝ ᱢᱮ ᱟᱢᱜᱮ ᱾
ᱵᱟᱝ ᱤᱧ ᱦᱚ ᱴᱷᱤᱠ ᱜᱮᱭᱟ ᱱᱚᱣᱟ ᱞᱟᱠᱪᱟᱨ ᱤᱫᱤ ᱠᱟᱛᱮᱜ ᱜᱮ ᱨᱚᱲ ᱫᱚ ᱱᱟᱯᱟᱭᱚᱜᱼᱟ ᱾
ᱟᱪᱪᱷᱟ ᱴᱷᱤᱠ ᱟᱪᱷᱮ ᱛᱟᱦᱞᱮ ᱾ ᱢᱤᱫ ᱵᱟᱨ ᱠᱩᱠᱞᱤ ᱠᱚ ᱫᱚᱦᱚᱭ ᱛᱟᱞᱟᱝ ᱢᱮ ᱢᱟ ᱾
ᱤᱧᱟᱹᱜ ᱠᱩᱵᱩᱞ ᱴᱷᱮᱱ ᱤᱧᱟᱹᱜ ᱠᱩᱠᱞᱤ ᱫᱚ ᱟᱢᱴᱷᱮᱱ ᱱᱚᱣᱟᱜᱮ ᱟᱵᱚ ᱥᱟᱶᱛᱟᱟᱨᱮ᱾ ᱚᱠᱟᱴᱟᱜ᱾ ᱯᱚᱨᱚᱵᱽ ᱥᱮ ᱚᱠᱟᱴᱟᱜ ᱞᱟᱭ ᱞᱟᱠᱪᱟᱨ ᱟᱢᱟᱜ ᱟᱹᱰᱤ ᱵᱷᱟᱜᱮᱢ ᱟᱹᱭᱠᱟᱹᱣ ᱜᱮᱭᱟ?
ᱦᱳᱭ ᱟᱹᱰᱤ ᱢᱤᱫᱴᱟᱝ ᱫᱟᱢᱟᱱ ᱠᱟᱛᱷᱟ ᱜᱮᱢ ᱠᱩᱞᱤ ᱠᱤᱫᱤᱧᱟ ᱾ ᱡᱮ ᱟᱵᱚᱣᱟᱜ ᱥᱟᱶᱛᱟ ᱨᱮ ᱢᱮᱱᱟᱜ ᱟᱠᱟᱫ ᱡᱟᱦᱟᱸ ᱠᱚ᱾
ᱦᱚᱸ
ᱯᱚᱨᱚᱵᱽ ᱯᱩᱱᱟᱹᱭ ᱠᱚ ᱥᱮ ᱞᱟᱭᱼᱞᱟᱠᱪᱟᱨ ᱡᱟᱦᱟᱱᱟᱜ ᱱᱚᱝᱠᱟᱱᱟᱜ ᱚᱠᱟᱴᱟᱜ ᱤᱧ ᱡᱷᱚᱛᱚ ᱠᱷᱚᱱ ᱜᱚᱱᱚᱝ ᱟᱱ ᱥᱮ ᱨᱟᱹᱥᱠᱟᱹᱧ ᱵᱩᱡᱟᱹᱣᱟ ᱱᱚᱝᱠᱟᱱ ᱠᱟᱛᱷᱟᱢ ᱞᱟᱹᱭ ᱦᱚᱪᱚᱭ ᱫᱟ ᱛᱚ?
ᱮᱠᱫᱚᱢ᱾
ᱦᱳᱭ ᱟᱫᱚ ᱟᱵᱚ ᱫᱚ ᱥᱟᱱᱛᱟᱲ ᱦᱚᱲ ᱾ ᱟᱵᱚᱣᱟᱜ ᱫᱚ ᱢᱟᱱᱮ᱾ ᱥᱟᱨᱟ ᱵᱚᱪᱷᱚᱨ ᱜᱮ ᱯᱚᱨᱚᱵᱽ ᱫᱚ ᱢᱮᱱᱟᱜ ᱜᱮᱛᱟ ᱵᱚᱱᱟ ᱾ ᱟᱵᱚ ᱚᱲᱟᱜ ᱨᱮᱫᱚ᱾ ᱚᱱᱟ ᱚᱱᱟ ᱠᱷᱚᱱ ᱫᱚ ᱤᱧ ᱫᱚ ᱡᱷᱚᱛᱚ ᱠᱷᱚᱱ ᱥᱚᱨᱮᱥ ᱫᱚ ᱵᱟᱦᱟᱜᱤᱧ ᱢᱚᱱᱮᱭᱟ ᱾ ᱵᱟᱦᱟ ᱯᱚᱨᱚᱵᱽ ᱜᱮ ᱟᱵᱚᱣᱟᱜ ᱢᱟᱱᱮ ᱥᱟᱱᱛᱟᱲᱟᱜ ᱡᱷᱚᱛᱚ ᱠᱷᱚᱱ ᱨᱟᱹᱥᱠᱟᱹ ᱨᱚᱢᱚᱡᱽ ᱛᱮ ᱡᱷᱚᱛᱚ ᱦᱚᱲ ᱠᱚ ᱢᱟᱱᱮ ᱫᱤᱥᱚᱢ ᱨᱮᱱ ᱯᱮᱲᱟ ᱠᱚᱵᱚᱱ ᱱᱮᱶᱛᱟ ᱠᱚᱣᱟ ᱵᱚᱱ ᱾ ᱚᱱᱟ ᱥᱟᱶᱛᱮ ᱟᱨᱦᱚᱸ ᱮᱴᱟᱜ ᱮᱴᱟᱜ ᱛᱚᱴᱷᱟ ᱠᱚᱨᱮᱱ ᱯᱮᱲᱟ ᱠᱚᱵᱚᱱ ᱱᱮᱶᱛᱟ ᱠᱚᱣᱟ ᱾ ᱚᱱᱠᱟ ᱠᱟᱛᱮ ᱟᱵᱚ ᱫᱚ ᱱᱚᱣᱟ ᱵᱟᱦᱟ ᱯᱚᱨᱚᱵᱽ ᱜᱮ ᱡᱚᱛᱚ ᱠᱷᱚᱱ᱾ ᱨᱟᱹᱥᱠᱟᱹ ᱨᱚᱢᱚᱡᱽ ᱛᱮᱵᱚᱱ ᱢᱟᱱᱟᱣ ᱞᱮᱠᱷᱟᱡ ᱤᱧᱫᱩᱧ ᱢᱚᱱᱮᱭᱟ ᱱᱤᱛ ᱱᱤᱛᱜ ᱫᱤᱱ ᱨᱮ᱾
ᱟᱪᱪᱷᱟ᱾ ᱛᱟᱦᱞᱮ ᱟᱯᱮ ᱥᱮᱫ ᱫᱚ ᱚᱠᱟ ᱞᱮᱠᱟ ᱠᱚ ᱯᱚᱨᱚᱵᱚᱜ ᱜᱮᱭᱟ?
ᱦᱳᱭ ᱟᱞᱮ ᱚᱱᱛᱮ ᱵᱟᱦᱟ ᱫᱚ ᱢᱟᱱᱮ ᱮᱴᱟᱜ ᱮᱴᱟᱜ ᱴᱚᱴᱷᱟ ᱠᱚ ᱞᱮᱠᱟ ᱟᱞᱮ ᱚᱱᱛᱮ ᱦᱚᱸ ᱵᱟᱦᱟ ᱫᱚ ᱯᱮ ᱢᱟᱦᱟ ᱨᱮᱱᱟᱜ ᱜᱮᱞᱮ ᱢᱟᱱᱟᱣ ᱜᱮᱭᱟ ᱾ ᱟᱨ ᱟᱯᱮ ᱥᱮᱫ ᱫᱚ ᱚᱠᱟ ᱞᱮᱠᱟ?
ᱦᱮᱸ ᱟᱞᱮ ᱥᱮᱫ ᱦᱚᱸ ᱡᱟᱦᱟᱸ ᱞᱮᱠᱟᱢ ᱞᱟᱹᱭ ᱠᱮᱫᱟ ᱯᱮ ᱟᱜ ᱟᱞᱮ ᱥᱮᱫ ᱦᱚᱸ ᱯᱮ ᱢᱟᱦᱟ ᱜᱮ ᱦᱟᱸᱜ ᱯᱮ ᱢᱟᱦᱟ ᱜᱮ ᱵᱟᱦᱟ ᱫᱚ ᱯᱟᱞᱚᱱ ᱦᱩᱭᱩᱜ ᱜᱮᱭᱟ ᱾ ᱟᱪᱪᱷᱟ ᱱᱚᱣᱟ ᱵᱟᱦᱟ ᱟᱪᱪᱷᱟ ᱱᱚᱣᱟ ᱵᱟᱦᱟ ᱵᱮᱜᱚᱨ ᱟᱨ ᱮᱴᱟᱜ ᱡᱟᱦᱟᱱ ᱯᱚᱨᱚᱵᱽ ᱥᱮ ᱞᱟᱭᱼᱞᱟᱠᱪᱟᱨ ᱮᱱᱮᱡ ᱥᱮᱨᱮᱧ ᱤᱫᱤ ᱠᱟᱛᱮᱫ ᱚᱠᱟᱴᱟᱜ ᱱᱟᱯᱟᱭᱟ?
ᱵᱟᱦᱟ ᱵᱮᱜᱚᱨ ᱚᱱᱠᱟᱱᱟᱜ ᱟᱵᱚᱣᱟᱜ ᱦᱮᱱᱟᱜᱼᱟ ᱥᱚᱦᱚᱨᱟᱭ ᱡᱟᱦᱟᱸ ᱫᱚ ᱥᱟᱱᱛᱟᱲ ᱠᱚᱣᱟᱜ ᱟᱹᱰᱤ ᱜᱚᱨᱚᱵᱟᱱ ᱯᱚᱨᱚᱵᱽ ᱠᱟᱱᱟ ᱾ ᱱᱚᱣᱟ ᱥᱚᱦᱨᱟᱭ ᱨᱮᱜᱮ ᱟᱨᱦᱚᱸ ᱟᱵᱚ ᱫᱚ ᱢᱚᱬᱮ ᱢᱟᱦᱟ ᱥᱮ ᱢᱚᱬᱮ ᱥᱤᱧ ᱢᱚᱬᱮ ᱧᱤᱫᱟᱹ ᱵᱚᱱ ᱨᱟᱹᱥᱠᱟᱹ ᱨᱚᱢᱚᱡᱟ ᱾ ᱱᱚᱣᱟᱜᱮ ᱟᱵᱚᱣᱟᱜ ᱥᱟᱱᱛᱟᱲ ᱠᱚᱣᱟᱜ ᱫᱚ ᱢᱤᱫ ᱢᱟᱨᱟᱝ ᱯᱚᱨᱚᱵᱽ ᱠᱟᱱᱟ ᱾ ᱱᱚᱣᱟ ᱯᱚᱨᱚᱵᱽ ᱦᱚᱸ ᱟᱹᱰᱤ ᱢᱚᱦᱚᱛᱟᱱ ᱯᱚᱨᱚᱵᱽ ᱠᱟᱱ ᱜᱮ ᱾ ᱪᱮᱫᱟᱜ ᱥᱮ ᱱᱚᱣᱟ ᱥᱚᱦᱨᱟᱭ ᱯᱚᱨᱚᱵᱽ ᱨᱮᱫᱚ ᱟᱵᱚ ᱡᱟᱦᱟᱸ ᱪᱟᱥᱵᱟᱥ ᱠᱟᱹᱢᱤ ᱞᱟᱹᱜᱤᱫ ᱡᱟᱦᱟᱸᱭ ᱡᱤᱵᱽ ᱡᱤᱭᱟᱹᱞᱤ ᱢᱮᱛᱟᱜ ᱢᱮ ᱩᱱᱠᱩ ᱰᱟᱹᱝᱨᱤ ᱢᱮᱨᱚᱢ ᱱᱩᱠᱩ ᱵᱚᱱ ᱟᱹᱥᱩᱞ ᱠᱚᱫᱚ ᱱᱩᱠᱩ ᱠᱚ ᱟᱵᱚ ᱚᱱᱟ ᱥᱚᱦᱨᱟᱭ ᱯᱚᱨᱚᱵᱽ ᱨᱮ ᱥᱟᱨᱦᱟᱣ ᱞᱟᱹᱜᱤᱫ ᱛᱮ ᱩᱱᱠᱩ ᱵᱚᱱ ᱫᱮᱵᱟ ᱥᱮᱵᱟ ᱠᱚᱣᱟ ᱾ ᱥᱮ ᱚᱱᱟ ᱫᱚ ᱠᱟᱹᱴᱤᱡ ᱩᱱᱠᱩ ᱫᱚ ᱢᱟᱱᱮ ᱠᱟᱹᱢᱤ ᱠᱷᱚᱱ ᱠᱟᱹᱴᱤᱡ ᱪᱷᱟᱹᱲ ᱵᱚᱱ ᱮᱢᱟ ᱠᱚᱣᱟ ᱚᱱᱠᱟᱱ ᱫᱤᱱ ᱠᱟᱱᱟ ᱱᱚᱣᱟ ᱫᱚ ᱟᱵᱚᱣᱟᱜ ᱾
ᱮᱠᱫᱚᱢ ᱟᱪᱪᱷᱟ ᱥᱚᱨᱦᱟᱭ ᱨᱮᱱᱟᱜ ᱢᱚᱬᱮ ᱢᱟᱦᱟ ᱨᱮᱱᱟᱜ ᱠᱟᱛᱷᱟᱢ ᱞᱟᱹᱭ ᱠᱮᱫᱟ ᱢᱮᱱᱠᱷᱟᱱ ᱱᱟᱦᱟᱜ ᱡᱩᱜᱽᱨᱮ ᱧᱮᱞᱚᱜ ᱠᱟᱱᱟ ᱟᱭᱢᱟ ᱟᱭᱢᱟ ᱟᱹᱛᱩ ᱫᱤᱥᱚᱢ ᱨᱮᱫᱚ ᱠᱤᱪᱷᱩ ᱦᱚᱲ ᱫᱚ ᱯᱮ ᱢᱟᱦᱟ ᱠᱚ ᱢᱟᱱᱟᱣ ᱮᱫᱟ ᱟᱵᱟᱨ ᱠᱤᱪᱷᱩ ᱦᱚᱲ ᱫᱚ ᱢᱚᱬᱮ ᱢᱟᱦᱟ ᱠᱚ ᱢᱟᱱᱟᱣ ᱫᱟ ᱾ ᱤᱧ ᱱᱚᱣᱟ ᱤᱧᱴᱷᱮᱱ ᱱᱚᱣᱟ ᱟᱢᱴᱷᱮᱱ ᱠᱩᱠᱞᱤᱧ ᱫᱚᱦᱚᱭᱟ ᱟᱢᱫᱚ ᱱᱚᱣᱟ ᱚᱠᱟ ᱞᱮᱠᱟ ᱢᱮᱫ ᱛᱮᱢ ᱧᱮᱞ ᱫᱟ ᱡᱮ ᱚᱠᱟᱴᱟᱜ? ᱥᱟᱹᱨᱤᱜᱮ ᱯᱮ ᱢᱟᱦᱟ ᱜᱮ ᱱᱟᱯᱟᱭ ᱢᱤᱛ ᱧᱚᱜ ᱜᱮᱭᱟ ᱥᱮ ᱢᱚᱬᱮ ᱢᱟᱦᱟ ᱜᱮ ᱱᱟᱯᱟᱭ ᱧᱚᱜ ᱜᱮᱭᱟ?
ᱦᱳᱭ ᱱᱚᱣᱟ ᱦᱚᱸ ᱟᱹᱰᱤ ᱦᱩᱸ ᱫᱟᱢᱟᱱ ᱠᱟᱛᱷᱟ ᱜᱮᱢ ᱞᱟᱹᱭ ᱠᱮᱫᱟ ᱡᱮ ᱟᱭᱢᱟ ᱛᱚᱴᱷᱟ ᱠᱚᱨᱮ ᱫᱚ ᱯᱮ ᱢᱟᱦᱟ ᱠᱚ ᱢᱟᱱᱟᱣ ᱫᱟ ᱾ ᱟᱨ ᱟᱭᱢᱟ ᱛᱚᱴᱷᱟ ᱠᱚᱨᱮ ᱫᱚ ᱢᱚᱬᱮ ᱢᱟᱦᱟ ᱠᱚ ᱢᱟᱱᱟᱣ ᱫᱟ ᱱᱚᱣᱟ ᱦᱚᱸ ᱟᱵᱚ ᱥᱟᱶᱛᱟ ᱛᱟᱞᱟᱨᱮ ᱞᱟᱭᱼᱞᱟᱠᱪᱟᱨ ᱨᱮ ᱥᱮ ᱟᱹᱨᱤᱪᱟᱹᱞᱤ ᱨᱮ ᱢᱤᱫᱴᱟᱝ ᱵᱷᱮᱱᱮᱜᱟᱨ ᱫᱚ ᱧᱮᱞ ᱧᱟᱢᱚᱜ ᱠᱟᱱ ᱜᱮᱭᱟ ᱟᱨ ᱚᱱᱟ ᱫᱚ ᱪᱮᱫ ᱞᱮᱠᱟᱨᱮ ᱦᱳᱭ ᱠᱟᱱᱟ ᱠᱤᱪᱷᱩᱴᱟ ᱤᱧ ᱡᱟᱦᱟᱸ ᱛᱤᱱᱟᱹᱜ ᱤᱧ ᱵᱟᱰᱟᱭᱟ ᱚᱱᱟᱧ ᱞᱟᱹᱭᱟᱢ ᱠᱟᱱᱟ ᱡᱮ ᱱᱟᱦᱟᱜ ᱫᱤᱱ ᱨᱮ ᱱᱚᱣᱟ ᱯᱮ ᱢᱟᱦᱟ ᱟᱨ ᱢᱚᱬᱮ ᱢᱟᱦᱟ ᱢᱚᱫᱽᱫᱨᱮ ᱡᱟᱦᱟᱸ ᱵᱷᱮᱱᱮᱜᱟᱨ ᱦᱮᱱᱟᱜᱼᱟ, ᱱᱚᱣᱟ ᱨᱮᱱᱟᱜ ᱢᱩᱞ ᱚᱡᱮ ᱫᱚ ᱦᱩᱭᱩᱜ ᱠᱟᱱᱟ ᱚᱠᱛᱚ᱾ ᱟᱵᱚ ᱱᱤᱛ ᱛᱚᱠ ᱫᱤᱱ ᱨᱮ ᱡᱮ ᱚᱠᱛᱚ ᱠᱷᱟᱹᱛᱤᱨ ᱛᱮᱜᱮ ᱱᱟᱦᱟᱸᱜ ᱟᱵᱚᱨᱮᱱ ᱥᱟᱱᱛᱟᱲ ᱠᱚ ᱢᱟᱹᱱᱢᱤ ᱠᱚᱥᱮ ᱚᱠᱛᱚ ᱨᱮᱱᱟᱜ ᱟᱹᱰᱤ ᱟᱱᱟᱴ ᱠᱷᱟᱹᱛᱤᱨ ᱛᱮ ᱱᱚᱣᱟ ᱢᱚᱬᱮ ᱢᱟᱦᱟ ᱥᱚᱦᱨᱟᱭ ᱫᱚ ᱵᱟᱝᱠᱚ ᱯᱟᱞᱚᱱ ᱫᱟᱲᱮᱜ ᱠᱟᱱᱟ ᱥᱮ ᱵᱟᱠᱚ ᱢᱟᱱᱟᱣ ᱫᱟᱲᱮᱜ ᱠᱟᱱᱟ ᱚᱱᱟ ᱠᱷᱟᱹᱛᱤᱨ ᱛᱮ ᱩᱱᱠᱩ ᱫᱚ ᱮᱠᱷᱚᱱ ᱱᱟᱦᱟᱜ ᱫᱤᱱ ᱨᱮᱫᱚ, ᱯᱮ ᱢᱟᱦᱟ ᱠᱚ ᱢᱟᱱᱟᱣᱫᱟ᱾
ᱟᱪᱪᱷᱟ ᱮᱠᱫᱚᱢ ᱤᱧᱦᱚᱸ ᱟᱢ ᱞᱮᱠᱟᱜᱮ ᱤᱧ ᱦᱚᱸ ᱱᱚᱝᱠᱟ ᱜᱤᱧ ᱤᱠᱟᱹᱣ ᱜᱮᱭᱟ ᱾ ᱥᱟᱶᱛᱮ ᱟᱨ ᱢᱤᱫᱴᱟᱝ ᱱᱚᱣᱟ ᱵᱟᱲᱟᱭ ᱥᱟᱹᱱᱟᱹᱧ ᱠᱟᱱᱟ ᱡᱮᱦᱮᱛᱩ ᱞᱟᱠᱪᱟᱨ ᱨᱮᱱᱟᱜ ᱠᱟᱛᱷᱟ ᱞᱟᱝ ᱨᱚᱯᱚᱲ ᱠᱟᱱᱟ ᱾ ᱟᱵᱚᱣᱟᱜ ᱞᱟᱠᱪᱟᱨ ᱨᱮ ᱱᱟᱦᱟᱜ ᱧᱮᱞᱚᱜ ᱠᱟᱱᱟ, ᱡᱮ ᱟᱭᱢᱟᱜᱟᱱ ᱡᱟᱦᱟᱸ ᱥᱮᱫᱟᱭ ᱡᱟᱦᱟᱸ ᱞᱮᱠᱟ ᱞᱟᱠᱪᱟᱨ ᱠᱚ ᱛᱟᱦᱮᱸ ᱠᱟᱱ ᱛᱟᱵᱚᱱᱟ, ᱡᱟᱦᱟᱸ ᱞᱮᱠᱟ ᱵᱷᱟᱵᱽ ᱛᱮᱵᱚ ᱯᱟᱞᱚᱱ ᱟᱹᱜᱩᱭᱮᱫ ᱛᱟᱦᱮᱸᱫ ᱵᱚᱱ ᱱᱟᱭᱛᱮ ᱱᱟᱯᱟᱭ ᱛᱮ᱾ ᱥᱩᱞᱩᱠ ᱛᱮ ᱢᱮᱱᱠᱷᱟᱱ ᱱᱤᱛᱚᱜ ᱫᱚ ᱱᱚᱣᱟ ᱠᱚ ᱟᱥᱛᱮ ᱟᱥᱛᱮ ᱞᱟᱹᱭ ᱜᱟᱱᱚᱜ-ᱟ ᱵᱚᱱᱫᱚ ᱪᱟᱵᱟᱜ ᱠᱟᱱᱟ ᱥᱮ ᱟᱫᱚᱜ ᱠᱟᱱ ᱛᱟᱵᱚᱱᱟ᱾ ᱛᱚ ᱱᱚᱣᱟ ᱠᱚ ᱪᱤᱠᱟᱹᱛᱮ ᱚᱠᱟᱞᱮᱠᱟ ᱵᱷᱟᱵᱽᱛᱮ ᱱᱚᱣᱟ ᱵᱟᱵᱚᱱ ᱟᱫ ᱢᱟ ᱥᱟᱶᱛᱮ ᱟᱨ ᱱᱟᱦᱟᱜ ᱡᱟᱦᱟᱸ ᱯᱟᱹᱴᱷᱩᱣᱟᱹ ᱠᱚ, ᱢᱮᱱᱟᱜ ᱠᱚᱣᱟ ᱩᱱᱠᱩ ᱱᱚᱣᱟ ᱠᱚ ᱪᱤᱠᱟᱹ ᱛᱮᱵᱚᱱ ᱥᱟᱵ ᱫᱚᱦᱚᱭᱟ ᱠᱚᱣᱟ? ᱟᱛᱮ ᱟᱵᱚ-ᱟᱜ ᱞᱟᱠ ᱟᱪᱪᱷᱟ ᱡᱟᱛᱮ ᱵᱟᱠᱚ ᱟᱫ ᱫᱟᱲᱮᱭᱟᱜ ᱢᱟ ᱢᱤᱫ ᱵᱟᱨ ᱠᱟᱛᱷᱟ ᱡᱩᱫᱤ ᱱᱚᱣᱟᱨᱮᱢ ᱞᱟᱹᱭ ᱠᱷᱟᱱ ᱱᱟᱯᱟᱭᱚᱜᱼᱟ᱾
ᱦᱳᱭ ᱱᱚᱣᱟ ᱫᱚ ᱥᱟᱹᱨᱤ ᱠᱟᱛᱷᱟ ᱜᱮ ᱠᱟᱱᱟ ᱡᱮ ᱱᱟᱦᱟᱜ ᱫᱤᱱᱨᱮ ᱟᱵᱚ, ᱟᱹᱰᱤ ᱟᱹᱨᱤᱪᱟᱹᱞᱤ ᱜᱮ ᱚᱱᱠᱟ ᱵᱚᱱ ᱵᱟᱹᱜᱤ ᱦᱚᱴᱚᱣᱟᱜ ᱠᱟᱱᱟ ᱡᱟᱦᱟᱸ ᱫᱚ ᱟᱵᱚ ᱵᱟᱵᱚᱱ ᱥᱟᱵ ᱫᱚᱦᱚ ᱫᱟᱲᱮᱭᱟᱜ ᱠᱟᱱᱟ᱾ ᱟᱨ ᱚᱱᱟ ᱠᱷᱟᱹᱛᱤᱨ ᱛᱮ ᱟᱵᱚᱣᱟᱜ, ᱥᱟᱶᱛᱟ ᱨᱮᱱᱟᱜ ᱟᱹᱨᱤᱪᱟᱹᱞᱤ ᱞᱟᱭᱼᱞᱟᱠᱪᱟᱨ ᱠᱚᱨᱮ ᱦᱚᱸ ᱟᱹᱰᱤ ᱚᱨᱥᱚᱝ ᱫᱚ ᱯᱟᱲᱟᱜ ᱠᱟᱱ ᱜᱮᱭᱟ᱾ ᱡᱮᱞᱮᱠᱟ ᱱᱚᱜ-ᱚᱭ ᱢᱤᱫ ᱜᱷᱟᱹᱲᱤᱡ ᱞᱟᱦ ᱞᱟᱝ ᱜᱟᱞᱚᱪ ᱠᱮᱫᱟ᱾ ᱡᱮ ᱥᱚᱦᱨᱟᱭ ᱫᱚ ᱟᱫᱚᱢ ᱴᱚᱴᱷᱟ ᱠᱚᱨᱮ ᱫᱚ ᱢᱚᱬᱮ ᱢᱟᱦᱟ ᱠᱚ ᱢᱟᱱᱟᱣᱭᱮᱫᱟ, ᱟᱨ ᱟᱫᱚᱢ ᱴᱚᱴᱷᱟ ᱠᱚᱨᱮ ᱫᱚ ᱯᱮ ᱢᱟᱦᱟ ᱱᱚᱣᱟ ᱫᱚ ᱦᱩᱭᱩᱜ ᱠᱟᱱ ᱜᱮᱭᱟ ᱦᱚᱭᱛᱳ ᱚᱠᱛᱚ ᱨᱮᱱᱟᱜ ᱦᱩᱸ ᱢᱟᱱᱮ ᱜᱷᱟᱴᱛᱤ ᱠᱷᱟᱹᱛᱤᱨ ᱛᱮ ᱱᱚᱝᱠᱟ ᱦᱩᱭᱩᱜ ᱠᱟᱱᱟ᱾ ᱟᱨ ᱵᱟᱝ ᱱᱟᱦᱟᱜ ᱫᱤᱱ ᱨᱮ ᱧᱮᱞᱚᱜ ᱠᱟᱱᱟ ᱡᱩᱣᱟᱹᱱ ᱠᱚ ᱟᱵᱚ ᱨᱮᱱ, ᱟᱹᱰᱤ ᱡᱟᱹᱥᱛᱤ ᱢᱚᱰᱟᱨᱱᱟᱭᱡᱮᱥᱚᱱ ᱠᱷᱟᱹᱛᱤᱨ ᱛᱮᱦᱚᱸ ᱱᱚᱣᱟ ᱫᱚ ᱦᱳᱭᱳᱜ ᱠᱟᱱᱟ᱾ ᱪᱮᱫᱟᱜ ᱥᱮ ᱩᱱᱠᱩ ᱫᱚ ᱟᱫᱚ ᱢᱟᱱᱮ ᱱᱚᱣᱟ ᱟᱵᱩᱣᱟᱜ ᱟᱹᱨᱤᱪᱟᱹᱞᱤ ᱞᱟᱭᱞᱟᱠᱪᱟᱨ ᱡᱟᱦᱟᱸ ᱞᱮᱠᱟ, ᱵᱟᱦᱟ ᱯᱚᱨᱚᱵᱽ ᱠᱚᱨᱮ ᱢᱮᱛᱟᱜ ᱢᱮ ᱥᱚᱦᱚᱨᱟᱭ ᱨᱮ, ᱩᱱᱠᱩ ᱫᱚ ᱩᱱᱟᱹᱜ ᱨᱟᱹᱥᱠᱟᱹ ᱵᱟᱠᱚ ᱵᱩᱡᱷᱟᱹᱣᱫᱟ ᱡᱮ ᱟᱵᱚ, ᱢᱚᱬᱮ ᱢᱟᱦᱟ ᱫᱚ ᱪᱮᱫ ᱞᱟᱹᱜᱤᱫ ᱢᱟᱱᱟᱣ ᱦᱩᱭᱩᱜᱼᱟ ᱢᱤᱫ ᱫᱤᱱ ᱨᱟᱹᱥᱠᱟᱹ ᱠᱮᱫᱟᱢ᱾ ᱢᱤᱫ ᱫᱤᱱᱜᱮ ᱴᱟᱢᱟᱠ ᱛᱩᱢᱫᱟᱜ ᱛᱮᱢ ᱨᱟᱹᱥᱠᱟᱹ ᱠᱮᱫᱟ ᱚᱱᱟ ᱛᱟᱭᱚᱢ ᱫᱚ ᱟᱫᱚ ᱢᱟᱱᱮ ᱚᱱᱟ ᱦᱟᱢᱟᱞ ᱴᱟᱢᱟᱠ ᱫᱚ ᱚᱠᱚᱭ ᱦᱚᱸ ᱜᱚᱜ ᱵᱟᱝ ᱥᱟᱱᱟᱭᱮᱫ ᱠᱚᱣᱟ ᱡᱟᱦᱟᱸ ᱠᱷᱟᱹᱛᱤᱨ ᱛᱮ ᱱᱟᱦᱟᱜ ᱫᱤᱱ, ᱨᱮ ᱧᱮᱞᱚᱜ ᱠᱟᱱᱟ ᱡᱮ ᱟᱵᱚᱣᱟᱜ ᱞᱟᱭᱞᱟᱠᱪᱟᱨ ᱟᱹᱨᱤᱪᱟᱹᱞᱤ ᱠᱚ, ᱥᱮᱫᱟᱭ ᱞᱮᱠᱟ ᱫᱚ ᱟᱫᱚ ᱵᱟᱝᱠᱚ ᱡᱚᱜᱟᱣ ᱡᱚᱛᱚᱱ ᱫᱟᱲᱮᱭᱟᱜ ᱠᱟᱱᱟ ᱥᱮᱵᱚᱱ ᱵᱟᱹᱜᱤ ᱦᱚᱴᱚᱣᱟᱜ ᱠᱟᱱᱟ᱾ ᱟᱫᱚ ᱟᱢᱟᱜ ᱩᱭᱦᱟᱹᱨ ᱛᱮ ᱪᱮᱫ ᱞᱮᱠᱟᱭ ᱞᱟᱹᱭᱟ ᱟᱢ ᱢᱤᱫ ᱫᱟᱣ ᱞᱟᱹᱭᱟᱹᱧ ᱢᱮ?
ᱤᱧᱦᱚᱸ ᱮᱠᱫᱚᱢᱥᱤᱠ ᱜᱮᱧ ᱞᱟᱹᱭ ᱠᱮᱫᱟ ᱱᱚᱝᱠᱟ ᱜᱮ ᱱᱟᱥᱮᱱᱟᱜ ᱤᱧ ᱩᱭᱦᱟᱹᱨ ᱜᱮᱭᱟ ᱤᱧᱦᱚᱸ, ᱡᱮ ᱟᱥᱛᱮ ᱟᱥᱛᱮ ᱠᱟᱛᱮ ᱟᱫ ᱪᱟᱵᱟᱜ ᱠᱟᱱᱟ᱾ ᱢᱮᱱᱠᱷᱟᱱ, ᱱᱚᱣᱟ ᱤᱧᱫᱚ ᱟᱵᱚᱨᱮᱱ ᱜᱟᱨᱡᱮᱱ ᱡᱟᱦᱟᱸᱠᱩ ᱢᱮᱱᱟᱜ ᱠᱚ, ᱩᱱᱠᱩ ᱴᱷᱮᱱ ᱦᱚᱸ ᱱᱚᱣᱟᱜᱤᱧ ᱱᱮᱦᱚᱨᱚᱜᱼᱟ ᱡᱟᱛᱮ, ᱡᱟᱦᱟᱸ ᱛᱤᱱᱟᱹᱜ ᱪᱮᱥᱴᱟᱭ ᱢᱟᱢᱟᱠᱚ ᱡᱟᱛᱮ ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱠᱚ ᱵᱩᱡᱷᱟᱹᱣ ᱟᱠᱚ ᱢᱟ᱾ ᱦᱚᱭᱛᱳ ᱟᱵᱚ ᱥᱚᱢᱟᱡ ᱛᱟᱞᱟᱨᱮ ᱮᱴᱟᱜ ᱮᱴᱟᱜ ᱦᱚᱲ ᱠᱚ ᱧᱮᱞᱛᱮ ᱟᱵᱚ ᱱᱚᱣᱟ ᱵᱚᱱ ᱟᱹᱭᱠᱟᱹᱣ ᱮᱫᱟ ᱡᱮ ᱦᱚᱳᱭᱛᱳ ᱩᱱᱠᱩ ᱦᱚᱸ ᱱᱟᱯᱟᱭ ᱧᱚᱜ ᱰᱤᱡᱮ ᱨᱮᱠᱚ ᱮᱱᱮᱡ ᱠᱟᱱᱟ ᱥᱮ ᱤᱧᱦᱚᱸ ᱚᱱᱠ ᱜᱤᱧ ᱮᱱᱮᱡᱟ ᱥᱮ ᱩᱱᱠᱩᱣᱟᱜ ᱱᱟᱯᱟᱭ ᱧᱚᱜ ᱥᱟᱡᱟᱣᱼᱡᱟᱣ ᱠᱟᱛᱮ ᱵᱟᱯᱞᱟᱜ ᱠᱟᱱᱟ ᱠᱚ ᱟᱞᱮ ᱦᱚᱲᱞᱮ ᱱᱚᱝᱠᱟ ᱜᱮ ᱵᱟᱯᱞᱟᱜᱼᱟ ᱞᱮ ᱢᱮᱱᱠᱷᱟᱱ ᱟᱵᱚ ᱥᱟᱶᱛᱟ ᱨᱮᱫᱚ ᱠᱟᱹᱣᱰᱤ ᱠᱚᱦᱚᱸ ᱵᱟᱹᱱᱩᱜ ᱛᱟᱠᱚᱣᱟ ᱥᱮ ᱚᱱᱠᱟᱱᱟᱜ ᱠᱷᱚᱢᱚᱛᱟ ᱦᱚᱸ ᱵᱟᱹᱱᱩᱜᱼᱟ ᱡᱮ ᱮᱴᱟᱜ ᱦᱚᱲ ᱞᱮᱠᱟ ᱧᱮᱞᱛᱮ ᱠᱟᱹᱢᱤ ᱠᱟᱹᱥᱱᱤ ᱠᱚ ᱠᱚᱨᱟᱣᱟ ᱛᱚ ᱡᱮᱦᱮᱛᱩ ᱥᱟᱶᱛᱟ ᱠᱟᱱ ᱛᱟᱵᱚᱱᱟ ᱵᱟᱧᱪᱟᱣ ᱫᱚ ᱞᱟᱹᱠᱛᱤ ᱠᱟᱱᱟ ᱵᱟᱝᱠᱷᱟᱱ ᱟᱥᱛᱮ ᱟᱥᱛᱮ ᱫᱩᱵᱩᱡᱚᱜ ᱛᱟᱵᱚᱱᱟ ᱾ ᱛᱚ ᱡᱟᱛᱮ ᱟᱛᱳ ᱴᱚᱞᱟᱨ ᱨᱮ ᱡᱟᱛᱮ ᱯᱨᱟᱭ ᱜᱮ ᱟᱹᱰᱤᱭᱟᱹᱟᱹ ᱮᱱᱮᱡ ᱥᱮᱨᱮᱧ ᱨᱮᱱᱟᱜ ᱦᱚᱸ ᱟᱛ ᱛᱚᱞᱟᱨᱮ ᱡᱩᱚᱫᱤ ᱠᱚ ᱚᱱᱠᱟ ᱟᱥᱨᱟ ᱞᱮᱦ ᱠᱚ ᱵᱮᱱᱟᱢᱟ ᱯᱨᱚᱛᱤ ᱥᱚᱱᱤᱵᱟᱨ ᱠᱤᱵᱟ ᱨᱵᱤᱵᱟᱨ ᱡᱟᱦᱟ ᱜᱮ ᱢᱤᱫᱴᱮᱱ ᱜᱟᱱ ᱢᱟᱪᱮᱫ ᱟᱹᱜᱩ ᱠᱟᱛᱮᱫ ᱠᱚ ᱜᱤᱫᱽᱨᱟᱹ ᱦᱚᱸᱠᱚ ᱥᱮᱬᱟ ᱠᱚᱢᱟ ᱟᱨ ᱥᱟᱶ ᱥᱟᱶᱛᱟ ᱨᱮᱱᱟᱜ ᱮᱱᱮᱡ, ᱥᱮᱨᱮᱧ, ᱞᱟᱭᱞᱟᱠᱪᱟᱨ ᱤᱫᱤ ᱠᱟᱛᱮ ᱢᱤᱫ ᱵᱟᱨ ᱠᱚ ᱵᱟᱲᱟᱭ ᱦᱚᱪᱚ ᱠᱚᱢᱟ ᱛᱟᱦᱚᱞᱮ ᱢᱤᱫᱴᱟᱝ ᱱᱟᱯᱟᱭᱚᱜᱼᱟ᱾ ᱥᱟᱶᱛᱮ ᱟᱵᱚ ᱠᱚᱦᱚᱸ ᱵᱷᱟᱜᱤ ᱟᱨ ᱟᱵᱚᱣᱟᱜ ᱥᱟᱶᱛᱟ ᱦᱚᱸ ᱟᱥᱛᱮ ᱟᱥᱛᱮ ᱵᱟᱝ ᱵᱚᱞᱚᱢ ᱪᱟᱵᱟᱜ ᱛᱟᱵᱚᱱᱟ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱾
ᱦᱳᱭ ᱚᱱᱟ ᱡᱟᱦᱟᱸ ᱠᱟᱛᱷᱟᱢ ᱞᱟᱹᱭ ᱠᱮᱫᱟ ᱚᱱᱟ ᱫᱚ ᱮᱠᱟᱞ ᱥᱟᱹᱨᱤ ᱠᱟᱛᱷᱟ ᱜᱮ ᱠᱟᱱᱟ ᱡᱮ᱾ ᱱᱟᱦᱟᱜ ᱫᱤᱱ ᱨᱮ ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱥᱮ ᱜᱟᱨᱡᱮᱱ ᱠᱚᱦᱚᱸ ᱟᱹᱰᱤ ᱪᱮᱸᱜᱷᱟᱜ ᱞᱟᱹᱠᱛᱤ ᱠᱟᱱ ᱛᱟᱠᱚᱣᱟ ᱪᱮᱫᱟᱜ ᱥᱮ ᱟᱵᱚᱣᱟᱜ ᱥᱟᱶᱛᱟ ᱨᱮᱱᱟᱜ ᱟᱹᱨᱤᱪᱟᱹᱞᱤ ᱟᱵᱚᱮ ᱡᱩᱚᱫᱤ ᱵᱟᱵᱚᱱ ᱡᱚᱜᱟᱣ ᱡᱚᱛᱚᱱ ᱫᱚᱦᱚᱭᱟ ᱛᱚᱵᱮ ᱠᱷᱟᱱ ᱚᱱᱟ ᱫᱚ ᱚᱠᱚᱭᱟᱜ ᱮᱴᱟᱜ ᱪᱷᱟᱹᱛᱤᱠ ᱡᱟᱹᱛᱤ ᱢᱟ ᱩᱱᱠᱩ ᱫᱚ ᱵᱟᱠᱚ ᱡᱚᱜᱟᱣ ᱡᱚᱛᱚᱱ ᱛᱟᱵᱚᱱᱟ ᱥᱮ ᱚᱱᱟ ᱠᱷᱟᱹᱛᱤᱨ ᱛᱮ ᱤᱧᱫᱩᱧ ᱢᱮᱱᱟ ᱡᱮ ᱟᱵᱚᱣᱟᱜ ᱱᱚᱣᱟ ᱥᱟᱶᱛᱟ ᱨᱮᱱᱟᱜ ᱡᱟᱦᱟᱸ ᱟᱹᱨᱤᱪᱟᱹᱞᱤ ᱠᱚ ᱢᱮᱱᱟᱜᱼᱟ ᱚᱱᱟ ᱠᱚ ᱡᱚᱜᱟᱣ ᱡᱚᱛᱚᱱ ᱞᱟᱹᱜᱤᱫ ᱫᱚ ᱟᱵᱚᱜᱮ ᱮᱠᱟᱞ ᱠᱩᱨᱩᱢᱩᱴᱩ ᱞᱟᱹᱠᱛᱤ ᱠᱟᱱ ᱛᱟᱵᱚᱱᱟ ᱟᱨ ᱤᱧ ᱫᱩᱧ ᱢᱮᱱᱟ ᱡᱮ ᱟᱛᱩᱨ ᱨᱮ ᱚᱱᱟ ᱢᱤᱫ ᱜᱷᱟᱹᱲᱤᱡ ᱞ ᱮᱢ ᱞᱟᱹᱭ ᱠᱮᱫᱟ ᱡᱮ ᱦᱩᱰᱤᱧ ᱢᱟᱹᱭ ᱵᱟᱹᱵᱩ ᱛᱟᱠᱚ ᱟᱨ ᱵᱟᱝ ᱱᱟᱣᱟ ᱦᱟᱨᱟ ᱟᱠᱟᱱ ᱩᱢᱮᱨ ᱟᱠᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱱᱩᱠᱩ ᱫᱚ ᱟᱵᱚ ᱪᱟᱪᱚᱣᱟ ᱠᱚ ᱞᱟᱹᱜᱤᱫ ᱥᱮ ᱩᱫᱩᱜ ᱟᱠᱚ ᱦᱩᱭᱩᱜᱼᱟ ᱡᱮ ᱱᱚᱝᱠᱟ ᱠᱟᱛᱮᱜ ᱱᱚᱣᱟ ᱠᱚ ᱞᱟᱭᱼᱞᱟᱠᱪᱟᱨ ᱠᱚᱵᱚᱱ ᱵᱟᱧᱪᱟᱣ ᱫᱚᱦᱚᱭᱟ ᱟᱨ ᱩᱱᱠᱩ ᱫᱚ ᱨᱩ ᱨᱟᱦᱟ ᱥᱮᱨᱮᱧ ᱠᱚ ᱱᱚᱣᱟ ᱠᱚ᱾ ᱟᱵᱚᱣᱟᱜ ᱟᱹᱛᱳ ᱨᱮᱱᱟᱜ ᱟᱠᱷᱲᱟ ᱛᱟᱞᱟᱛᱮ ᱩᱱᱠᱩ ᱴᱷᱮᱱ ᱫᱚ ᱥᱮᱬᱟ ᱟᱠᱚ ᱦᱩᱭᱩᱜᱼᱟ ᱟᱨ ᱵᱟᱝᱠᱷᱟᱱ ᱫᱚ ᱱᱚᱣᱟ ᱫᱚ ᱟᱵᱚ ᱛᱟᱭᱚᱢ ᱫᱟᱨᱟᱢ ᱛᱮ, ᱟᱹᱰᱤ ᱮᱸᱴᱠᱮᱴᱚᱬᱮ ᱨᱮ ᱵᱚᱱ ᱯᱟᱲᱟᱜᱼᱟ᱾ ᱟᱫᱚ ᱟᱢᱟᱜ ᱩᱭᱦᱟᱹᱨ ᱛᱮ ᱪᱮᱫ ᱞᱮᱠᱟᱢ ᱢᱚᱱᱮᱭᱫᱟ?
ᱱᱚᱝᱠᱟ ᱟᱫᱚ ᱟᱱᱟᱴ ᱫᱚ ᱦᱤᱡᱩᱜ ᱛᱟᱵᱚᱱ ᱜᱮᱭᱟ ᱛᱟᱭᱱᱚᱢ ᱫᱟᱨᱟᱢ᱾ ᱱᱚᱣᱟ ᱡᱩᱜᱽ ᱨᱮᱫᱚ ᱦᱟᱜ ᱠᱟᱱᱟ ᱟᱭᱢᱟ ᱜᱟᱱ ᱫᱚ ᱦᱩᱭᱩᱜ ᱠᱟᱱᱟ᱾ ᱠᱟᱨᱚᱱ ᱱᱤᱛᱚᱜ ᱫᱚ ᱥᱟᱶᱛᱟ ᱡᱩᱫᱤ ᱵᱟᱵᱚᱱ ᱵᱟᱧᱪᱟᱣ ᱠᱷᱟᱱᱮ ᱵᱟᱹᱭ ᱵᱟᱹᱭᱛᱮ ᱟᱵᱚ ᱦᱚᱸᱵᱚᱱ ᱟᱫ ᱪᱟᱵᱟᱜᱼᱟ᱾ ᱥᱟᱶᱛᱟ ᱜᱮ ᱟᱵᱚᱣᱟᱜ ᱟᱹᱨᱤᱪᱟᱹᱞᱤ ᱥᱟᱶᱛᱮ ᱥᱟᱱᱟᱢ ᱠᱤᱪᱷᱩ ᱡᱚᱯᱲᱟᱣ ᱢᱮᱱᱟᱜ ᱛᱟᱵᱚᱱᱟ᱾ ᱛᱟᱣ ᱱᱮᱛᱟᱨ ᱫᱚ ᱧᱮᱞᱚᱜ ᱠᱟᱱᱟ ᱡᱮ ᱢᱟᱹᱭ ᱵᱟᱹᱵᱩ ᱛᱟᱠᱚ ᱟ ᱵᱮᱥ ᱠᱟᱛᱷᱟ
ᱦ ᱴᱷᱤᱠ
ᱜᱮᱠᱚ ᱿ ᱢᱚᱱᱮ ᱫᱟᱵᱚ ᱚᱸᱰᱮ ᱜᱮ ᱵᱟᱹᱲᱛᱤ ᱜᱮ ᱟᱞᱮᱭᱟᱜ ᱨᱟᱹᱥᱠᱟᱹ ᱢᱮᱱᱟᱜᱼᱟ ᱥᱟᱶᱛᱮ ᱥᱟᱶᱛᱟ ᱨᱮᱱᱟᱜ ᱚᱸᱰᱮ ᱜᱮ ᱡᱤᱱᱤᱥ ᱯᱚᱛᱨᱚ᱾
ᱦᱳᱭ ᱚᱱᱠᱟ ᱢᱟ ᱧᱮᱞ ᱧᱟᱢᱚᱜ ᱠᱟᱱ ᱜᱮᱭᱟ᱾
ᱦᱩᱸᱻ᱾
ᱟᱪᱪᱷᱟ ᱞᱟᱹᱭ ᱞᱮᱢ ᱢᱟ?
ᱚ ᱱᱩᱠᱩ ᱢᱟᱹᱭ ᱵᱟᱹᱵᱩ ᱛᱟᱠᱚ ᱚᱠᱟ ᱞᱮᱠᱟ ᱵᱷᱟᱵᱛᱮ ᱟᱵᱚ ᱤᱛᱩᱱ ᱟᱥᱲᱟ ᱵᱚᱱ ᱵᱷᱮᱡᱟ ᱫᱟᱲᱮ ᱠᱚ ᱠᱷᱟᱱ ᱵᱷᱟᱜᱮᱜᱼᱟ᱾ ᱱᱤᱛᱚᱜ ᱫᱚᱵᱚᱱ ᱧᱮᱞᱮᱫ ᱜᱮᱭᱟ ᱡᱮ, ᱮᱠᱫᱚᱢ ᱜᱮ ᱚᱠᱚᱭ ᱦᱚᱸ ᱤᱛᱩᱱ ᱟᱥᱲᱟ ᱵᱟᱠᱚ ᱪᱟᱞᱟᱜ ᱠᱟᱱᱟ᱾ ᱤᱛᱩᱤᱱ ᱟᱥᱲᱟ ᱞᱟᱹᱭ ᱞᱮᱠᱷᱟᱱ ᱜᱮ ᱠᱚ ᱫᱟᱹᱨ ᱪᱟᱯᱟᱭ ᱫᱟ᱾ ᱚᱠᱟ ᱞᱮᱠᱟᱛᱮ ᱱᱩᱠᱩ ᱵᱚᱱ ᱟᱜᱩ ᱠᱚᱣᱟ ᱵᱚᱱ ᱱᱚ
ᱦᱳᱭᱻ ᱦᱳᱭᱻ᱾ ᱚᱱᱟ ᱢᱟ ᱮᱠᱟᱞ ᱞᱟᱹᱠᱛᱤ ᱠᱟᱱ ᱜᱮᱭᱟ, ᱟᱨ ᱱᱟᱦᱟᱸᱜ ᱫᱤᱱᱨᱮ ᱧᱮᱞᱚᱜ ᱠᱟᱱᱟ ᱟᱵᱚ ᱥᱟᱱᱛᱟᱲ ᱜᱤᱫᱽᱨᱟᱹ ᱢᱟᱱᱮ ᱮᱴᱟᱜ ᱮᱴᱟᱜ ᱪᱷᱟᱟᱹᱛᱤᱠ ᱡᱟᱹᱛᱤ ᱠᱚᱣᱟᱜ ᱫᱚ ᱮᱴᱟᱜ ᱨᱚᱠᱚᱢ ᱵᱮᱯᱟᱨ᱾ ᱮᱱᱠᱷᱟᱱ ᱟᱵᱚ ᱥᱟᱱᱛᱟᱲ ᱜᱤᱫᱽᱨᱟᱹ ᱫᱚ- ᱤᱥᱠᱩᱞ ᱪᱟᱞᱟᱜ ᱥᱮ ᱤᱛᱩᱱ ᱟᱥᱲᱟ ᱪᱟᱞᱟᱜ ᱫᱚ ᱟᱹᱰᱤ ᱠᱚ ᱵᱚᱛᱚᱨᱚᱜ ᱠᱟᱱᱟ ᱥᱮ? ᱛᱮ ᱚᱸᱰᱮ ᱫᱚᱠᱚ ᱟᱹᱲᱤᱥᱚᱜ ᱠᱟᱱᱟ ᱮᱱᱠᱷᱟᱱ ᱟᱵᱚ ᱡᱩᱫᱤ ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱱᱚᱝᱠᱟ ᱠᱚ ᱟᱹᱲᱤᱥᱚᱜᱼᱟ᱾ ᱮᱱᱠᱷᱟᱱ ᱫᱚ ᱟᱹᱰᱤ ᱛᱟᱭᱚᱢ ᱫᱟᱨᱟᱢ ᱛᱮ ᱟᱹᱰᱤ ᱟᱵᱚᱨᱮᱱ ᱥᱤᱠᱷᱱᱟᱹᱛ ᱦᱚᱲᱜᱮ ᱠᱚ, ᱚᱵᱷᱟᱵᱚᱜᱼᱟ ᱥᱮ ᱪᱮᱫᱟᱜ ᱥᱮ ᱟᱵᱚ ᱡᱩᱫᱤ ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱦᱩᱰᱤᱧ ᱠᱷᱚᱱ ᱵᱟᱵᱚᱱ ᱚᱞ ᱯᱟᱲᱦᱟᱣ ᱠᱚᱣᱟ, ᱛᱚᱵᱮ ᱠᱷᱟᱱ ᱩᱱᱠᱩ ᱫᱚ ᱛᱟᱭᱚᱢ ᱫᱟᱨᱟᱢ ᱛᱮ ᱚᱞ ᱯᱟᱲᱦᱟᱣ ᱨᱮᱱᱟᱜ ᱜᱚᱱᱚᱝ ᱵᱟᱠᱚ ᱵᱩᱡᱟ ᱥᱮ ᱚᱱᱟ ᱨᱮᱱᱟᱜ ᱢᱚᱦᱚᱛ ᱵᱟᱠᱚ ᱵᱟᱰᱟᱭ ᱧᱟᱢ ᱫᱟᱲᱮᱜᱼᱟ᱾ ᱟᱨ ᱛᱟᱭᱚᱢ ᱵᱤᱫᱟᱹᱞ ᱟᱠᱚᱣᱟᱜ ᱡᱤᱭᱚᱱ ᱠᱷᱟᱸᱰᱟᱣ ᱨᱮ ᱟᱨ ᱵᱟᱝ ᱵᱟ ᱵᱩᱜᱤ ᱵᱟᱹᱲᱤᱡ ᱥᱟᱞᱟ ᱜᱚᱴᱟᱨᱮ ᱩᱱᱠᱩ ᱟᱹᱰᱤ ᱮᱴᱠᱮᱴᱚᱬᱮ ᱨᱮᱠᱚ ᱯᱟᱲᱟᱜᱼᱟ᱾ ᱡᱟᱦᱟᱸ ᱠᱷᱟᱹᱛᱤᱨ ᱛᱮ ᱤᱧ ᱫᱩᱧ ᱞᱟᱹᱭᱟ ᱡᱮ ᱚᱞ ᱯᱟᱲᱦᱟᱣ ᱫᱚ ᱮᱠᱟᱞ ᱞᱟᱹᱠᱛᱤ ᱠᱟᱱ ᱜᱮᱭᱟ ᱟᱨ ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱦᱚᱸ ᱚᱞ ᱯᱟᱲᱦᱟᱣ ᱫᱚ, ᱮᱠᱟᱞ ᱞᱟᱹᱠᱛᱤ ᱠᱟᱱ ᱛᱟᱠᱚ ᱜᱮᱭᱟ᱾ ᱱᱩᱠᱩ ᱡᱩᱫᱤ ᱱᱚᱝᱠᱟᱱ ᱦᱩᱰᱤᱧ ᱩᱢᱮᱨ ᱨᱮ ᱡᱩᱫᱤ ᱥᱠᱩᱞ ᱠᱚᱞᱮᱡᱽ ᱥᱮ ᱱᱚᱣᱟ ᱠᱚ ᱵᱟᱠᱚ ᱪᱟᱞᱟᱜᱼᱟ᱾ ᱡᱟᱦᱟᱸ ᱠᱷᱟᱹᱛᱤᱨ ᱛᱮ ᱩᱱᱠᱩ ᱛᱟᱭᱚᱢ ᱫᱟᱨᱟᱢ ᱟᱹᱰᱤᱜᱮ ᱮᱸᱴᱠᱮᱴᱬᱮ ᱯᱟᱲᱟᱣ ᱠᱚᱣᱟ᱾ ᱟᱨ ᱱᱩᱠᱩ ᱵᱷᱮᱡᱟ ᱞᱟᱹᱜᱤᱫᱽ ᱫᱚ ᱡᱟᱦᱟᱢ ᱞᱟᱹᱭ ᱦᱚᱪᱚ ᱠᱮᱫᱟ ᱡᱮ, ᱱᱩᱠᱩ ᱦᱩᱰᱤᱧ ᱢᱟᱹᱭ ᱵᱟᱵᱩ ᱛᱟᱠᱚ ᱪᱮᱫ ᱞᱮᱠᱟᱛᱮᱵᱚᱱ ᱵᱷᱮᱡᱟ ᱠᱚᱣᱟ᱾ ᱱᱚᱣᱟ ᱫᱚ ᱤᱧ ᱫᱩᱧ ᱞᱟᱹᱭᱟ ᱩᱱᱠᱩᱨᱮᱱ ᱟᱭᱳᱼᱵᱟᱵᱟ ᱠᱚᱣᱟᱜ ᱜᱮ ᱡᱚᱛᱚ ᱠᱷᱚᱱ ᱢᱟᱨᱟᱝ ᱫᱟᱹᱭᱵᱷᱟᱨ ᱫᱚ ᱦᱮᱱᱟᱜ ᱛᱟᱠᱚᱣᱟ᱾ ᱡᱩᱫᱤ ᱩᱱᱠᱩ ᱠᱚ ᱠᱩᱨᱩᱢᱩᱴᱩᱭᱟ ᱥᱮ ᱩᱱᱠᱩ ᱠᱚ ᱨᱤᱠᱤᱲᱟ᱾ ᱩᱱ ᱡᱚᱠᱷᱮᱡ ᱜᱮ ᱩᱝᱠᱩ ᱫᱚ ᱟᱵᱚ ᱵᱚᱱ ᱵᱷᱮᱡᱟ ᱫᱟᱲᱮᱭᱟᱠᱚᱣᱟ ᱟᱨ ᱵᱟᱝᱠᱷᱟᱱ ᱫᱚ ᱟᱵᱚ ᱫᱚ ᱛᱤᱥ ᱨᱮᱦᱚᱸ ᱵᱟᱦᱮᱨ ᱠᱷᱚᱱ ᱦᱚᱲ ᱪᱟᱞᱟᱣ ᱠᱟᱛᱮᱫ ᱡᱮ ᱩᱝᱠᱩᱡ ᱜᱤᱫᱽᱨᱟᱹ ᱵᱟᱭ ᱯᱟᱲᱦᱟᱜ ᱠᱟᱱᱟ ᱛᱟᱦᱞᱮ ᱩᱱᱤ ᱤᱥᱠᱤᱞ ᱛᱤᱧ ᱤᱫᱤᱴᱚᱠᱟᱭᱟ ᱵᱟᱝ ᱦᱩᱭᱩᱜ ᱱᱚᱝᱠᱟ ᱠᱟᱛᱮᱫ ᱫᱚ ᱟᱢ ᱛᱤᱱ ᱫᱤᱱᱮᱢ ᱤᱫᱤᱴᱚᱠᱟᱭᱟ ᱟᱨ ᱚᱱᱟ ᱫᱚ ᱟᱠ ᱮᱠᱢᱟᱛᱨᱚ ᱱᱚᱣᱟ ᱫᱟᱨᱟᱭ ᱛᱮᱜᱮ ᱦᱩᱭᱩᱜᱼᱟ ᱡᱟᱦᱟᱸᱛᱮ ᱡᱚᱫᱤ ᱟᱠᱚᱨᱮᱱ ᱟᱭᱳᱼᱵᱟᱵᱟ ᱠᱚ ᱥᱚᱡᱟᱜᱽ ᱠᱚ ᱛᱟᱦᱮᱱᱟ ᱛᱚᱵᱮ ᱟᱱᱟᱜ ᱜᱮ ᱱᱚᱣᱟ ᱫᱚ ᱦᱩᱭᱩᱜᱼᱟ
ᱮᱠᱫᱚᱢ, ᱮᱠᱫᱚᱢ ᱥᱟᱹᱨᱤ ᱠᱟᱛᱷᱟ ᱠᱟᱱ ᱛᱟᱵᱚᱱ ᱜᱮᱭᱟ ᱟᱵᱚᱨᱮᱱ ᱜᱟᱨᱡᱮᱱᱟᱜ ᱟᱭᱢᱟ ᱜᱟᱱ ᱛᱤ ᱢᱮᱱᱟᱜᱼᱟ ᱟᱵᱚᱨᱮᱱ ᱯᱟᱹᱴᱷᱩᱣᱟᱹ ᱚᱠᱟᱮ ᱞᱮᱠᱟ ᱵᱷᱟᱵᱛᱮ ᱞᱟᱯᱷᱟᱝ ᱰᱟᱦᱟᱨ ᱨᱮᱭ ᱤᱫᱤᱭᱟᱭ ᱥᱮ ᱚᱠᱟᱞᱮᱠᱟ ᱵᱷᱟᱵᱽ ᱛᱮ ᱟᱭᱟᱜ ᱡᱤᱭᱚᱱᱮ ᱤᱭᱟᱹ ᱦᱟᱨᱟ ᱨᱟᱠᱟᱵ ᱛᱟᱭᱟᱭ, ᱥᱟᱹᱨᱤ ᱜᱮ ᱜᱟᱨᱡᱮᱱ ᱠᱚ ᱡᱩᱫᱤ ᱱᱚᱣᱟ ᱠᱚ ᱵᱟᱠᱚ ᱧᱮᱞ ᱥᱟᱢᱴᱟᱣ ᱠᱷᱟᱱᱮ ᱱᱚᱣᱟ ᱫᱚ ᱟᱨᱦᱚᱸ ᱵᱟᱹᱲᱤᱡ ᱥᱮᱫ ᱜᱮ ᱪᱟᱞᱟᱜ ᱛᱟᱵᱚᱱᱟ ᱚᱱᱟᱫᱚ ᱜᱟᱨᱡᱮᱱ ᱠᱚᱣᱟᱜ ᱜᱮ ᱟᱭᱢᱟ ᱜᱟᱱ ᱦᱟᱹᱛᱤ ᱢᱮᱱᱟᱜᱼᱟ ᱠᱷᱟᱡ ᱫᱚ ᱛᱚ, ᱜᱚ ᱜᱚᱝᱠᱮ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱟᱢ ᱥᱟᱶ ᱨᱚᱲ ᱠᱟᱛᱮᱜ ᱚᱠᱛᱚ ᱠᱚᱦᱚᱸ ᱦᱟᱸᱜ ᱠᱷᱟᱱ ᱵᱟᱹᱱᱩᱜᱼᱟ
ᱦᱩᱸ ᱱᱤᱛ ᱞᱮᱠᱟ ᱫᱚ ᱚᱝᱠᱟ ᱜᱮᱞᱟᱝ ᱨᱚᱯᱚᱲᱟ ᱟᱨ ᱦᱟᱸᱜ ᱛᱟᱭᱚᱢ ᱫᱟᱨᱟᱢ ᱨᱚᱯᱚᱲ ᱦᱩᱭᱩᱜ ᱜᱮᱭᱟ
ᱡᱚᱦᱟᱨ ᱜᱮ ᱛᱟᱦᱞᱮ
ᱦᱩᱸ ᱡᱚᱦᱟᱨ ᱜᱮ